ᱦᱮᱸ ᱜᱚᱝᱠᱮ ᱟᱸᱡᱚᱢ ᱦᱚᱸ ᱧᱟᱢᱚᱜ ᱠᱟᱱᱟ᱾ ᱛᱟᱦᱚᱞᱮ ᱱᱟᱯᱟᱭ ᱵᱟᱲᱟ ᱜᱮᱭᱟᱢ ᱛᱚ? ᱟᱪᱪᱷᱟ ᱦᱳᱭ, ᱛᱟᱦᱚᱞᱮ ᱚᱲᱟᱜ ᱦᱚᱲ ᱠᱚ ᱚᱠᱟᱮᱠᱟ ᱢᱮᱱᱟᱜ ᱠᱚᱣᱟ ᱱᱤᱛ ᱜᱷᱟᱹᱲᱤᱡ ᱛᱮ?
ᱚᱲᱟᱜ ᱦᱚᱲ ᱫᱚ ᱟᱹᱰᱤ ᱢᱚᱸᱡᱽ ᱜᱮ ᱦᱮᱱᱟᱜ ᱠᱚᱣᱟ᱾
ᱦᱮᱸ ᱢᱚᱸᱡᱽ ᱨᱮ ᱛᱟᱦᱮᱸ ᱞᱮᱠᱷᱟᱱ ᱜᱮ ᱢᱚᱸᱡᱽ ᱜᱮ
ᱦᱮᱸ ᱩᱱᱠᱩ ᱫᱚ ᱠᱟᱹᱴᱤᱡ ᱠᱟᱹᱢᱤ ᱠᱚ ᱠᱚᱨᱟᱣᱮᱫᱟ ᱵᱩᱫ ᱵᱟᱹᱭᱦᱟᱹᱲᱤ ᱨᱮᱱᱟᱜ ᱠᱟᱹᱢᱤ ᱠᱚ ᱱᱤᱛᱚᱜ ᱫᱚ ᱮᱦᱚᱵ ᱠᱟᱱᱟ ᱛᱚ ᱚᱱᱟ ᱠᱷᱟᱹᱛᱤᱨ ᱛᱮ ᱚᱸᱰᱮ ᱟᱹᱰᱤ ᱵᱮᱥᱛᱚ ᱜᱮᱭᱟ
ᱟᱪᱪᱷᱟ, ᱚᱱᱠᱟ ᱛᱟᱦᱚᱞᱮ ᱟᱢ ᱫᱚ ᱚᱱᱠᱟ ᱫᱚ ᱵᱟᱹᱫ ᱵᱟᱹᱭᱦᱟᱹᱲ ᱨᱮᱫᱚᱢ ᱠᱟᱹᱢᱤ ᱵᱟᱲᱟᱭ ᱠᱮᱭᱟ ᱥᱮ ᱵᱟᱝ?
ᱦᱮᱸ ᱵᱟ. ᱛ ᱵᱟ. ᱭᱦᱟ. ᱲ ᱨᱮᱫᱚ ᱠᱟᱹᱢᱤ ᱫᱚ ᱦᱩᱭᱩᱜ ᱜᱮᱭᱟ ᱟᱫᱚ ᱱᱤᱛᱚᱜ ᱫᱚ ᱚᱲᱟᱜ ᱨᱮᱜᱮ ᱦᱮᱱᱟᱹᱧᱟ᱾
ᱟᱪᱪᱷᱟ ᱦᱳᱭ, ᱛᱟᱦᱞᱮ ᱟᱯᱮ ᱥᱮᱫ ᱚᱱᱠᱟᱱᱟᱜ ᱪᱮᱫ ᱪᱮᱫ ᱫᱟᱨᱮ ᱠᱚ ᱢᱮᱱᱟᱜ ᱜᱮᱭᱟ? ᱡᱮᱢᱚᱱ ᱡᱚᱢ ᱡᱚᱢ ᱜᱟᱱᱚᱜ ᱞᱮᱠᱟ ᱢᱟᱱᱮ ᱡᱚᱢ ᱵᱚᱞᱛᱮ ᱚᱱᱟ ᱨᱮᱱᱟᱜ ᱯᱷᱚᱞ ᱡᱚᱢ ᱜᱟᱱᱚᱜᱼᱟ᱾
ᱦᱮᱸ ᱟᱫᱚ ᱟᱭᱢᱟ ᱜᱟᱱ ᱜᱮ ᱫᱟᱨᱮ ᱦᱮᱱᱟᱜᱼᱟ ᱟᱫᱚ ᱟᱡ ᱛᱮᱜᱮ ᱚᱢᱚᱱ ᱠᱟᱱᱟ ᱱᱚᱝᱠᱟᱱ ᱫᱟᱨᱮ ᱫᱚ ᱡᱚᱢ ᱫᱟᱨᱮ ᱫᱚ ᱵᱟᱹᱱᱩᱜᱼᱟ᱾ ᱡᱷᱚᱛᱚ ᱜᱮ ᱱᱤᱡᱮ ᱛᱮᱜᱮ ᱚᱢᱚᱱ ᱦᱩᱭ ᱟᱠᱟᱱᱟ᱾ ᱡᱮᱢᱚᱱ ᱯᱤᱭᱚᱨᱤ ᱦᱮᱸ ᱨᱚᱦᱚᱭ ᱡᱮᱢᱚᱱ ᱯᱤᱭᱚᱨᱤ ᱫᱟᱨᱮ ᱩᱞ ᱫᱟᱨᱮ, ᱟᱵᱟᱨ ᱡᱚᱡᱚ ᱫᱟᱨᱮ
ᱦᱮᱸ ᱱᱚᱜᱼᱚᱭ ᱡᱮ ᱟᱵᱚ ᱯᱤᱭᱟᱹᱨᱤ ᱫᱟᱨᱮ ᱢᱮᱱᱟᱜᱼᱟ ᱟᱛᱳ ᱚᱲᱟᱜ ᱠᱚᱨᱮᱜ ᱛᱟᱦᱚᱞᱮ ᱯᱤᱭᱟᱨᱤ ᱢᱟᱱᱮ ᱡᱚᱢ ᱞᱮᱠᱷᱟᱱ ᱦᱚᱲᱢᱚ ᱨᱮ ᱪᱮᱫ ᱚᱱᱠᱟᱱᱟᱜ ᱢᱤᱫᱴᱟᱝ ᱤᱭᱟᱹ ᱵᱷᱤᱴᱟᱢᱤᱱ ᱥᱮ ᱩᱯᱚᱠᱟᱨ ᱦᱩᱭᱩᱜ ᱟ ᱠᱟ. ᱴᱡ ᱮᱢ ᱞᱟᱹᱭ ᱫᱟᱲᱮᱭᱟᱜᱼᱟ᱾
ᱦᱮᱸ ᱟᱫᱚ ᱩᱱᱟᱹᱜ ᱵᱷᱤᱴᱟᱢᱤᱱ ᱨᱮᱱᱟᱜ ᱧᱩᱛᱩᱢ ᱫᱚ ᱫᱤᱥᱟ. ᱵᱟᱹᱱᱩᱜᱼᱟ ᱠᱤᱱᱛᱩ ᱟᱹᱰᱤ ᱜᱮ ᱩᱯᱚᱠᱟᱨ ᱦᱮᱱᱟᱜ-ᱟ ᱟᱵᱚᱭᱟᱜ ᱦᱚᱲᱢᱚ ᱯᱚᱠᱠᱷᱮ ᱟᱵᱚᱭᱟᱜ ᱡᱟᱦᱟᱸ ᱴᱟᱢᱟᱠ ᱠᱚ ᱢᱮᱛᱟᱜ ᱜᱮᱭᱟ ᱞᱟᱡ
ᱦᱮᱸ ᱦᱮᱸ
ᱟᱸ ᱚᱱᱟ ᱠᱟᱹᱴᱤᱡ ᱥᱩᱥᱛᱷᱚ ᱛᱟᱦᱮᱸᱱᱟ᱾
ᱦᱮᱸ ᱟᱪᱪᱷᱟ
ᱚ ᱟᱫᱚ ᱟ. ᱰᱤ ᱫᱟᱠᱟ ᱡᱚᱢ ᱠᱚᱨᱮ ᱦᱚᱸ ᱦᱟᱹᱴᱤᱡ ᱥᱩᱵᱤᱫᱷᱟ ᱛᱟᱦᱮᱱᱟ᱾ ᱚᱢᱵᱚᱞ ᱠᱚ ᱟᱹᱰᱤ ᱠᱚᱢ ᱜᱮ ᱦᱩᱭᱩᱜᱼᱟ᱾
ᱦᱮᱸ ᱟᱨᱦᱚ ᱱᱚᱜ-ᱚᱭ ᱧᱮᱞᱚᱜ ᱠᱟᱱᱟ ᱡᱮ ᱟᱠᱷᱟᱡ ᱡᱚᱡᱚ ᱟᱞᱮ ᱥᱮᱫ ᱦᱚᱸ ᱡᱚᱡᱚ ᱫᱟᱨᱮ ᱢᱮᱱᱟᱜᱼᱟ ᱟᱫᱚ ᱡᱚᱡᱚ ᱫᱟᱨᱮ, ᱡᱚᱡᱚ ᱨᱮᱱᱟᱜ ᱫᱚ ᱩᱯᱚᱠᱟᱨ ᱫᱚ ᱵᱟᱝ ᱤᱧ ᱞᱟᱹᱭ ᱫᱟᱲᱮᱭᱟᱜ ᱠᱟᱱᱟ ᱢᱮᱱᱠᱷᱟᱱ ᱡᱚᱡᱚ ᱨᱮᱱᱟᱜ ᱪᱟᱦᱤᱫᱟ ᱫᱚ ᱱᱤᱛᱚᱜ ᱚᱠᱛᱚ ᱨᱮᱫᱚ ᱟᱹᱰᱤ ᱟᱭᱢᱟ ᱧᱮᱞᱚᱜ ᱠᱟᱱᱟ᱾ ᱡᱮᱞᱮᱠᱟ ᱩᱸ ᱡᱮᱞᱮᱠᱟ ᱵᱚᱱ ᱞᱟᱹᱭ ᱫᱟᱲᱮᱭᱟᱜᱼᱟ ᱡᱮ ᱱᱚᱭ-ᱚ ᱡᱟᱦᱟᱸ ᱛᱤᱱᱟᱹᱜ ᱵᱟᱡᱟᱨ ᱮᱞᱟᱠᱟ ᱥᱮ ᱢᱮᱫᱴᱟᱝ ᱢᱳᱲ ᱮᱞᱟᱠᱟ ᱨᱮᱱ, ᱮᱠᱷᱟᱡ ᱟᱹᱰᱤ ᱟᱭᱢᱟ ᱯᱷᱩᱪᱠᱟ. ᱫᱚᱠᱟᱱ ᱠᱚ ᱛᱮᱭᱟᱨᱮᱜᱼᱟ, ᱦᱮᱸ ᱥᱮ᱾ ᱟᱨ ᱚᱱᱟ ᱢᱟ ᱡᱚᱡᱚ ᱫᱟᱨᱟᱭ ᱛᱮ ᱪᱷᱟᱲᱟ ᱯᱷᱩᱪᱠᱟ ᱢᱟ ᱵᱟᱝ ᱦᱩᱭᱩᱜᱼᱟ᱾ ᱟᱠᱷᱟᱡ ᱚᱱᱟ ᱠᱷᱟᱹᱛᱤᱨ ᱛᱮ ᱱᱚᱣᱟ ᱡᱚᱡᱚ ᱠᱚ ᱨᱮᱱᱟᱜ ᱪᱟᱦᱤᱫᱟ ᱫᱚ ᱡᱟᱹᱥᱛᱤᱜ ᱠᱟᱱᱟ᱾
ᱦᱚ ᱦᱮᱸ᱾ ᱪᱟᱹᱟᱦᱤᱫᱟ ᱫᱚ ᱟᱭᱢᱟ ᱜᱟᱱ ᱜᱮ ᱦᱮᱱᱟᱜᱼᱟ, ᱟᱫᱚ ᱡᱷᱚᱛᱚ ᱠᱟᱹᱢᱤ ᱨᱮᱜᱮ ᱞᱟᱜᱟᱜ ᱜᱮᱭᱟ ᱵᱮᱥᱤᱨ ᱵᱷᱟᱜᱽ᱾
ᱦᱮᱸ, ᱛᱟᱦᱞᱮ ᱱᱤᱛᱳᱜ ᱫᱚ ᱩᱞ ᱵᱟᱨᱮᱛᱮ ᱢᱟ ᱞᱟᱹᱭ ᱛᱟᱞᱟᱝ ᱢᱮ᱾ ᱩᱞ, ᱩᱞ᱾
ᱦᱚᱸ ᱩᱞ ᱵᱟᱨᱮᱛᱮ ᱦᱮᱸ ᱩᱞ ᱫᱚ ᱟᱭᱢᱟ ᱜᱟᱱ ᱜᱮᱭ ᱮ ᱪᱟᱥ ᱜᱮᱭᱟᱵᱚ᱾ ᱟᱫᱚ ᱡᱟᱦᱟᱸ ᱱᱤᱡᱮᱨᱟᱜ ᱦᱮᱸᱱᱟᱜ-ᱟ, ᱟᱞᱮ ᱫᱚᱞᱮ ᱠᱚᱨᱟᱭ ᱜᱮᱭᱟ ᱩᱞ ᱵᱤᱞᱤ ᱞᱮᱠᱟ ᱫᱚ ᱡᱷᱚ ᱥᱟᱱᱟᱢ ᱜᱮᱠᱚ ᱡᱚᱢ ᱜᱮᱭᱟ ᱚᱱᱟ ᱫᱚ ᱵᱟᱰᱟᱭ ᱢᱮᱱᱟᱜᱼᱟ᱾ ᱟᱨ ᱮᱱᱛᱮ ᱨᱮᱦᱚᱸ ᱡᱟᱦᱟᱸ ᱟᱪᱟᱨ ᱠᱚ ᱢᱮᱛᱟᱜ ᱜᱮᱭᱟ
ᱦᱮᱸ᱾
ᱦᱟᱸ ᱟᱪᱟᱨ ᱦᱚᱞᱮ ᱠᱚᱨᱟᱣ-ᱮᱜ ᱜᱮᱭᱟ ᱟᱫᱚ ᱡᱟᱦᱟᱸᱭ ᱟᱠᱷᱨᱤᱧ ᱥᱮ ᱠᱤᱨᱤᱧ ᱞᱮᱠᱟᱱ ᱦᱚᱲ ᱧᱟᱢ ᱞᱮᱠᱷᱟᱡ ᱚᱱᱟ ᱦᱚᱸ ᱠᱚᱨᱟᱣ ᱜᱟᱱᱚᱜ ᱜᱮᱭᱟ᱾ ᱟᱪᱟᱨ, ᱪᱟᱹᱴᱱᱤ ᱦᱮᱸ ᱚᱱᱟ ᱠᱚ ᱵᱮᱱᱟᱣ ᱦᱩᱭᱩᱜ ᱜᱮᱭᱟ᱾
ᱦᱮᱸ ᱩᱞ ᱛᱮᱦᱚᱸ ᱟᱵᱚ ᱦᱟᱸᱜ ᱠᱷᱟᱡ ᱟᱹᱰᱤ ᱨᱚᱠᱚᱢ ᱵᱚᱱ ᱤᱭᱟᱹ ᱛᱮᱭᱟᱨ ᱠᱟᱛᱮᱫ ᱵᱚᱱ ᱡᱚᱢ ᱫᱟᱲᱮᱭᱟᱜᱼᱟ ᱡᱮᱢᱚᱱ ᱟᱪᱟᱨ ᱛᱟᱨᱯᱚᱨᱮ ᱪᱟᱴᱱᱤ ᱛᱟᱨᱯᱚᱨᱮ ᱱᱚᱜᱼᱚᱭ ᱵᱮᱞᱮ ᱞᱮᱱᱠᱷᱟᱱ ᱱᱚᱣᱟ ᱦᱟᱠᱷᱟᱡ ᱟᱵᱚ, ᱢᱟᱱᱮ ᱵᱷᱟᱜᱮ ᱫᱟᱢ ᱛᱮᱵᱚᱱ ᱟᱠᱷᱨᱤᱧ ᱫᱟᱲᱮᱭᱟᱜᱼᱟ ᱟᱞᱮ ᱥᱮᱫ ᱡᱮᱢᱚᱱ ᱩᱞ ᱵᱟᱜᱟᱱ ᱢᱮᱱᱟᱜᱼᱟ, ᱢᱟᱱᱮ ᱠᱚᱞᱚᱢ ᱩᱞ᱾ ᱚᱱᱟ ᱫᱚ ᱠᱟᱹᱴᱤᱡ ᱠᱟᱹᱴᱤᱡ ᱫᱟᱨᱮ ᱨᱮᱜᱮ ᱞᱟᱹᱴᱷᱩ ᱞᱟᱹᱴᱷᱩ ᱡᱚᱜᱼᱟ, ᱚᱱᱟ ᱠᱚᱫᱚ ᱟᱫᱚ ᱠᱷᱟᱡ ᱤᱭᱟᱹ ᱢᱟᱱᱮ ᱠᱟᱪᱟ ᱨᱮᱜᱮ ᱞᱮ ᱟᱠᱷᱨᱤᱧ ᱜᱮᱭᱟ᱾ᱠᱟᱪᱟ ᱵᱚᱞᱛᱮ ᱩᱱᱟᱹᱜ ᱴᱟᱜ ᱫᱚ ᱵᱟᱝ ᱵᱤᱞᱤᱜᱼᱟ ᱦᱟᱸᱠᱷᱡ᱾ ᱚᱱᱟ ᱵᱮᱞᱮ ᱦᱚᱪᱚ ᱞᱮᱠᱷᱟᱱ ᱢᱟᱱᱮ ᱚᱱᱟ ᱫᱚ ᱯᱚᱪᱚᱨ ᱩᱛᱟᱹᱨᱚᱜᱼᱟ, ᱚᱱᱟ ᱠᱷᱟᱹᱛᱤᱨ ᱛᱮ ᱠᱟᱪᱟ ᱠᱟᱪᱟ ᱨᱮᱜᱮ ᱞᱮ ᱟᱠᱷᱨᱤᱧ ᱜᱮᱭᱟ ᱦᱟᱸᱠᱷᱟᱡ ᱵᱷᱟᱜᱤ ᱫᱟᱢ ᱛᱮ ᱦᱟᱸᱠᱷᱟᱡ ᱚᱱᱟ ᱫᱚ ᱟᱠᱷᱨᱤᱧᱚᱜᱼᱟ᱾
ᱚ᱾
ᱛᱟᱦᱚᱞᱮ ᱯᱤᱯᱷᱟᱹ ᱫᱟᱨᱮ ᱨᱮᱱᱟᱜ ᱱᱤᱛᱚᱜ ᱟᱢ ᱤᱭᱟᱹ ᱞᱟᱹᱭ ᱛᱟᱞᱟᱝ ᱢᱮ᱾ ᱯᱤᱯᱷᱟᱹ ᱡᱚᱢ ᱞᱮᱠᱷᱟᱱ ᱪᱮᱫ ᱪᱮᱫ ᱦᱚᱭ ᱩᱯᱚᱠᱟᱨᱚᱜᱼᱟ?
ᱦᱮᱸ ᱯᱤᱯᱟᱹ ᱡᱚᱢ ᱞᱮᱠᱷᱟᱡ ᱟᱫᱚ ᱪᱮᱫ ᱪᱮᱫ ᱩᱯᱚᱠᱟᱨ ᱱᱚᱣᱟ ᱫᱚ ᱵᱮᱥ ᱠᱚᱴᱟ ᱵᱟᱰᱟᱭ ᱵᱟᱹᱱᱩᱜᱼᱟ, ᱟᱫᱚ ᱟᱸᱡᱚᱢ ᱠᱟᱜ ᱠᱩᱭᱤᱧ ᱡᱮ ᱠᱟᱹᱴᱤᱡ ᱚᱸ ᱦᱚᱲᱢᱚ ᱯᱚᱠᱠᱷᱮ ᱵᱷᱟᱜᱮ ᱜᱮᱭᱟ᱾ ᱦᱚᱲᱢᱚ ᱵᱮᱥ ᱫᱚ ᱫᱚᱦᱚᱭ ᱜᱮᱭᱟᱭ᱾
ᱦᱮᱸ ᱯᱤᱯᱷᱟᱹ ᱡᱚᱢ ᱞᱮᱠᱷᱟᱱ ᱦᱚᱲᱢᱚ ᱠᱚ ᱥᱮᱱ ᱢᱤᱫᱴᱟᱝ ᱱᱚᱣᱟ ᱫᱚ ᱢᱟᱱᱮ ᱨᱟᱥᱟᱭᱚᱱᱤᱠ ᱛᱮᱫᱚ ᱵᱟᱝ ᱦᱩᱭᱩᱜᱼᱟ ᱛᱚ ᱱᱚᱣᱟ ᱫᱚ ᱟᱯ ᱥᱮ, ᱢᱟᱱᱮ ᱡᱟᱦᱟᱸ ᱥᱚᱵᱽᱡᱤ ᱠᱚᱵᱚᱱ ᱡᱚᱢᱮᱜᱼᱟ ᱥᱚᱵᱽᱡᱤ ᱵᱚᱞᱛᱮ ᱡᱮᱢᱚᱱ ᱠᱚᱨᱚᱞᱟ, ᱡᱷᱤᱸᱜᱟᱹ ᱱᱚᱣᱟ ᱠᱚᱫᱚ ᱟᱵᱚ ᱫᱚ ᱤᱭᱩᱨᱤᱭᱟ ᱠᱚᱵᱚ ᱥᱮ ᱡᱟᱦᱟᱱᱟᱜ ᱨᱟᱥᱟᱭᱚᱱᱤᱠ ᱥᱟᱨ ᱵᱚᱱ ᱮᱢᱚᱜᱼᱟ, ᱢᱮᱱᱠᱷᱟᱱ ᱯᱤᱯᱟᱹ ᱨᱮᱫᱚ ᱵᱟᱝ ᱵᱚᱱ ᱮᱢᱟᱜ ᱠᱟᱱᱟ ᱥᱮ?
ᱦᱮᱸ ᱦᱮᱸ ᱯᱤᱯᱟᱹ ᱨᱮᱫᱚ ᱮᱢ ᱞᱮᱠᱷᱟᱡ ᱟᱨᱦᱚᱸ ᱤᱭᱟᱹ ᱜᱚᱫᱚᱜᱼᱟ ᱠᱷᱟᱨᱟᱯ ᱜᱚᱫᱚᱜᱼᱟ᱾
ᱦᱮᱸ ᱚᱱᱟ ᱠᱷᱟᱹᱛᱤᱨ ᱛᱮ ᱱᱚᱣᱟ ᱫᱚ ᱟ ᱦᱮᱸ ᱱᱚᱣᱟ ᱫᱚ ᱟᱹᱰᱤ ᱜᱮ ᱢᱤᱫᱴᱟᱝ ᱩᱯᱚᱠᱟᱨ ᱡᱤᱱᱤᱥ ᱠᱟᱱᱟ᱾
ᱦᱮᱸ᱾ ᱟᱫᱚ ᱤᱧ ᱫᱚ ᱯᱤᱯᱩ ᱩᱱᱟᱹᱜ ᱫᱚ ᱵᱟᱝᱟᱹ ᱠᱩᱥᱤᱭᱟᱜᱼᱟ ᱜᱤᱭᱟᱹᱧ ᱛᱚ ᱟᱢ ᱡᱟᱦᱟᱸ ᱵᱮᱞᱮ ᱯᱤᱯᱟᱹ ᱛᱟᱦᱮᱸᱱ ᱜᱮ ᱚᱱᱟ ᱫᱚ ᱟᱹᱰᱤ ᱡᱩᱛ ᱜᱮ ᱵᱩᱡᱷᱣ ᱜᱮᱭᱟ ᱚᱱᱟᱜᱮ ᱠᱩᱥᱤᱭᱟᱜᱼᱟ ᱜᱤᱭᱟᱹᱧ ᱠᱟᱹᱤᱡ᱾ ᱟᱫᱚ ᱟᱢ ᱡᱚᱢ ᱵᱟᱲᱟ ᱠᱟᱜ ᱮᱢ ᱥᱮ ᱵᱟᱝ ᱵᱤᱞᱟᱹᱯᱤ ᱠᱚᱫᱚ?
ᱵᱮᱞᱮ ᱯᱤᱯᱷᱟᱹ ᱵᱤᱱ ᱡᱚᱢ ᱵᱟᱲᱟ ᱠᱟᱜᱼᱟ ᱢᱮᱱᱠᱷᱟᱱ ᱟᱨ ᱤᱧ ᱫᱚ ᱠᱩᱪᱤ ᱯᱤᱴᱷᱟᱹ ᱜᱮ ᱡᱟᱹᱥᱛᱤ ᱛᱤᱠᱮ ᱠᱟᱛᱮ ᱮᱫ ᱦᱟᱸᱠᱷᱟᱡ ᱤᱧ ᱡᱚᱢ ᱵᱟᱲᱟᱭ ᱜᱮᱭᱟ᱾
ᱚ ᱟᱫᱚ ᱡᱟᱦᱟᱸ ᱠᱚᱪᱤ ᱯᱤᱯᱟᱹ ᱛᱟᱦᱮᱸᱱ ᱜᱮᱭᱟ ᱚᱱᱟ ᱫᱚ ᱠᱟᱹᱴᱤᱡ ᱵᱟᱝ ᱡᱩᱛ ᱜᱤᱧ ᱵᱩᱡᱷᱟᱹᱣ ᱜᱮᱭᱟ ᱤᱧᱫᱚ᱾
ᱟᱪᱪᱷᱟ ᱦᱳᱭ ᱡᱮ ᱡᱮᱢᱚᱱ ᱚᱠᱟ ᱞᱮᱠᱟ ᱠᱚ ᱠᱩᱥᱤᱭᱟᱜᱼᱟ, ᱛᱟᱦᱚᱞᱮ ᱠᱟᱡ ᱤᱭᱟᱹ ᱠᱟᱭᱨᱟ ᱵᱟᱨᱮ ᱛᱮ ᱢᱟ ᱞᱟᱹᱭ ᱛᱟᱞᱟᱝ ᱢᱮ᱾
ᱦᱮᱸ ᱠᱟᱭᱨᱟ ᱵᱟᱨᱮ ᱛᱚ ᱚᱱᱟ ᱤᱧ ᱫᱚ ᱩᱱᱟᱹᱜ ᱡᱟᱦᱟᱸ ᱵᱮᱞᱮ ᱠᱟᱭᱨᱟ ᱚᱱᱟᱜᱮ ᱡᱟᱹᱥᱛᱤ ᱡᱚᱢ ᱦᱩᱭᱩᱜ ᱜᱮᱭᱟ᱾ ᱜᱚᱨᱚᱢ ᱠᱚᱨᱮ ᱦᱚᱲᱢᱚ ᱴᱷᱟᱱᱰᱟ ᱫᱚᱦᱚᱭ ᱜᱮ, ᱟᱫᱚ ᱡᱟᱦᱟᱸ ᱵᱮᱨᱮᱞ ᱠᱟᱭᱨᱟ ᱠᱚ ᱢᱮᱛᱟᱜ ᱜᱮᱭᱟ ᱛᱩ ᱦᱟᱛ ᱡᱚᱢ ᱧᱩᱭᱟ ᱠᱚ ᱚᱱᱟ ᱦᱚᱸ ᱩᱹ ᱦᱚᱸ ᱵᱟᱹᱧ ᱠᱩᱥᱤᱭᱟ ᱭᱱᱟᱼᱼ
ᱟᱪᱪᱷᱟ ᱦᱳᱭ᱾
ᱟᱫᱚ ᱦᱮᱸ ᱪᱤᱠᱟ ᱥᱣᱟᱫ ᱠᱚ ᱵᱩᱡᱷᱟᱹᱣ ᱜᱮᱭᱟ ᱦᱚᱲᱢᱚ ᱴᱮᱥᱴ ᱠᱚ
ᱮᱠᱫᱚᱢ ᱮᱠᱫᱚᱢ
ᱦᱮᱸ ᱤᱴᱟ ᱤᱴᱟ ᱦᱚᱲᱟᱜ ᱤᱴᱟ ᱤᱴᱟ ᱢᱚᱛᱟ ᱢᱚᱛ ᱛᱚ᱾
ᱦᱮᱸ ᱦᱮᱸ ᱛᱟᱯᱚᱨᱮ ᱱᱚᱜᱼᱚ ᱵᱟᱠᱷᱟᱡ ᱠᱟᱭᱨᱟ ᱫᱚ ᱟᱹᱰᱤ ᱢᱟᱱᱮ ᱤᱧᱫᱩᱧ ᱞᱟᱹᱭᱟ ᱟᱹᱰᱤ ᱱᱟᱯᱟᱭ ᱡᱤᱱᱤᱥ ᱜᱮ ᱠᱟᱱᱟ᱾ ᱢᱟᱱᱮ ᱠᱟᱭᱨᱟ ᱦᱟᱱᱮ ᱠᱩᱪᱤ ᱛᱷᱮᱠᱮ ᱵᱮᱞᱮ ᱵᱮᱞᱮ ᱫᱷᱟᱹᱨᱤᱡ ᱛᱮᱫᱚ ᱢᱟᱱᱮ ᱡᱷᱚᱛᱚ ᱜᱮ ᱱᱟᱯᱟᱭᱟ᱾ ᱢᱟᱱᱮ ᱠᱩᱪᱤ ᱨᱮᱦᱚᱸ ᱡᱚᱢ ᱵᱷᱟᱜᱮᱭᱟ ᱵᱮᱤᱞᱤ ᱠᱟᱛᱮᱜ ᱨᱮᱦᱚᱸ ᱡᱚᱢ ᱵᱷᱟᱜᱮᱭᱟ ᱚᱱᱟ ᱥᱟᱶᱛᱮᱼᱼ ᱡᱟᱦᱟᱸ ᱚᱱᱟ ᱠᱟᱭᱨᱟ ᱫᱟᱨᱮᱼᱼ ᱟᱠᱠᱷᱟᱡ ᱮᱢ ᱢᱟᱜ ᱠᱚᱸᱴᱮᱞᱟ ᱚᱱᱟ ᱛᱟᱞᱟᱨᱮ ᱢᱤᱫᱴᱟᱝ ᱢᱟ ᱢᱟᱡᱟ ᱵᱚᱞᱮᱼᱼ ᱢᱤᱫᱴᱟᱝ ᱤᱭᱟᱹ ᱩᱰᱩᱠᱚᱜᱼᱟ ᱚᱱᱮ ᱞᱟᱴᱷᱤ ᱞᱮᱠᱟᱱᱟᱜ᱾ ᱚᱱᱟ ᱠᱷᱟᱡ ᱠᱚ ᱩᱛᱩᱭ ᱜᱮᱭᱟ ᱟᱞᱮ ᱥᱮᱫ ᱟᱯᱮ ᱥᱮᱫ ᱠᱚ ᱩᱛᱩᱭ ᱜᱮᱭᱟ ᱥᱮ ᱵᱟᱝ?
ᱦᱮᱸ ᱦᱮᱸ ᱟᱞᱮᱥᱮᱫ ᱫᱚ ᱚᱱᱟ ᱩᱛᱭᱟ ᱟᱞᱮ ᱥᱮᱫ ᱫᱚ ᱤᱭᱟᱹ ᱛᱷᱟᱹᱨᱩ ᱠᱚ ᱢᱮᱛᱟᱜ ᱜᱮᱭᱟ ᱱᱚᱣᱟ ᱫᱚ᱾
ᱟᱪᱪᱷᱟ ᱦᱮᱸ ᱟᱫᱚ ᱦᱟᱱᱟ ᱱᱟᱣᱟ ᱴᱚᱴᱷᱟ ᱨᱮ ᱢᱮᱱᱟᱜ ᱵᱚᱱᱟ ᱛᱚ᱾ ᱛᱚ ᱵᱷᱮᱜᱟᱨ- ᱵᱷᱮᱜᱟᱨ ᱧᱩᱛᱩᱢ ᱦᱩᱭ ᱫᱟᱲᱮᱭᱟᱜᱼᱟ᱾ ᱚᱱᱟ ᱫᱚ ᱦᱟᱸᱜ ᱠᱷᱟᱡ ᱤᱭᱟᱹ ᱢᱟᱡᱟᱼᱼ
ᱚ ᱢᱟᱡᱟ ᱠᱚ ᱫᱚᱭᱟ ᱦᱮᱸ ᱚᱱᱟ ᱫᱚ ᱠᱟᱭᱨᱟ ᱫᱚ ᱟᱨ ᱮᱠᱫᱚᱢ ᱵᱷᱤᱛᱤᱨ ᱨᱮ ᱛᱟᱦᱮᱱ ᱜᱮᱭᱟ᱾ ᱦᱮᱸ ᱦᱮᱸ ᱦᱮᱸ ᱜᱮᱫ ᱠᱟᱛᱮ ᱜᱚᱰᱳ ᱮᱫᱟ
ᱦᱮᱸ ᱛᱟᱦᱚᱞᱮ ᱚᱱᱮ ᱠᱟᱭᱨᱟ ᱡᱟᱦᱟᱸ ᱠᱷᱟᱡ ᱡᱚᱜᱼᱟ, ᱡᱚ ᱠᱟᱛᱮ ᱮᱫ ᱚᱱᱮᱼᱼ ᱛᱟᱭᱚᱢ ᱫᱷᱟᱨᱮ ᱦᱮᱠᱟᱡ ᱟᱨᱟᱜ -ᱟᱨᱟᱜ ᱵᱟᱦᱟᱜᱼᱟ, ᱚᱱᱟ ᱵᱟᱦᱟ ᱠᱚᱯᱮ ᱡᱚᱢ ᱜᱮᱭᱟ ᱥᱮ ᱵᱟᱝ?
ᱦᱮᱸ ᱦᱮᱸ ᱡᱚᱢ ᱦᱩᱭ ᱟᱠᱟᱱᱟ ᱟᱫᱚ ᱚᱱᱟ ᱫᱚ ᱢᱚᱪᱟ ᱠᱚ ᱢᱮᱛᱟᱭ ᱜᱮᱭᱟ ᱟᱞᱮ ᱥᱮᱫ ᱫᱚ᱾
ᱟᱪᱪᱷᱟ ᱦᱳᱭ,
ᱚᱱᱟ ᱦᱚᱸ ᱡᱚᱢ ᱦᱩᱭ ᱟᱠᱟᱱᱟ ᱟᱹᱰᱤ ᱡᱩᱫᱟᱹ ᱚᱡᱚᱭ ᱜᱮᱭᱟ ᱡᱟᱦᱟᱸ ᱵᱟᱦᱟ ᱠᱚ ᱢᱮᱛᱟᱭ ᱜᱮᱭᱟ ᱱᱚᱣᱟ ᱨᱮᱫᱚ᱾
ᱦᱮᱸᱼᱼ ᱛᱟᱦᱚᱞᱮ ᱟᱯᱮ ᱥᱮᱫ ᱫᱚ ᱠᱚᱫ ᱫᱟᱨᱮ ᱠᱚᱫᱚ ᱢᱮᱱᱟᱜ ᱟᱥᱮ ᱵᱟᱝᱠᱟᱱᱡ?
ᱪᱮᱫ ᱠᱚᱫ ᱫᱟᱨᱮ
ᱦᱮᱸ ᱠᱳᱛ ᱠᱳᱛ
ᱦᱮᱸ ᱠᱳᱫ ᱫᱟᱨᱮ ᱫᱚ ᱦᱮᱱᱟᱜ ᱡᱟᱦᱟᱸᱼᱼ ᱮ ᱤᱭᱟᱹ ᱡᱟᱢᱩᱱ ᱠᱚ ᱢᱮᱛᱟᱭ ᱜᱮᱭᱟ ᱚᱱᱟᱜᱛᱚ ᱠᱳᱫ ᱠᱚ ᱢᱮᱛᱟᱭ ᱜᱮᱭᱟ᱾ ᱦᱮᱸ ᱦᱮᱸ ᱚᱱᱟ ᱟᱫᱚ ᱥᱟᱱᱛᱟᱲ ᱨᱮᱱᱟᱜ ᱩᱱᱟᱹᱜ ᱵᱮᱵᱚᱦᱟᱨ ᱵᱟᱝ ᱦᱩᱭᱩ ᱜᱮᱭᱟ ᱛᱚ ᱯᱚᱨᱮ ᱱᱟᱜ᱾ ᱡᱟᱦᱟᱸ ᱤᱭᱟᱹ ᱠᱚ ᱦᱮᱱᱟᱜᱼᱟ? ᱟᱫᱚ ᱚᱱᱟ ᱠᱷᱟᱹᱛᱤᱨ ᱛᱮ ᱫᱤᱥ ᱦᱚᱸ ᱵᱟᱝ ᱛᱟᱦᱮᱱ ᱜᱮᱭᱟ᱾
ᱦᱳᱭ ᱦᱳᱭ ᱟᱨ ᱪᱮᱫ ᱠᱚ ᱞᱟᱹᱭᱟ ᱛᱟᱦᱚᱞᱮᱼᱼ ᱦᱮᱸ ᱟᱯᱮ ᱥᱮᱫ ᱦᱟᱸᱠᱷᱟᱡ ᱛᱤᱱᱟᱹᱜ ᱨᱚᱠᱚᱢᱟᱜ ᱠᱳᱫ ᱢᱮᱱᱟᱜ ᱛᱮ
ᱟᱞᱮᱥᱮᱫ ᱫᱚ ᱵᱟᱞ ᱵᱟᱞ ᱨᱚᱠᱚᱢ ᱵᱟᱨ ᱨᱚᱠᱚᱢᱟᱜ ᱯᱚᱛ ᱢᱮᱱᱟᱜᱼᱟ᱾
ᱟᱪᱪᱷᱟ᱾
ᱢᱤᱫᱴᱮᱱ ᱫᱚ ᱦᱩᱰᱤᱧ ᱦᱩᱰᱤᱧ ᱜᱮᱭᱟ᱾
ᱦᱮᱸᱼᱼ
ᱦᱩᱸ ᱟᱨ ᱱᱤᱭᱳ ᱟᱞᱮ ᱡᱟᱹᱱᱩᱢ ᱡᱟᱝ ᱞᱮᱠᱟ᱾ ᱟᱨ ᱢᱤᱫᱴᱮᱱ ᱫᱚ ᱢᱟᱲᱟᱝ ᱢᱟᱲᱟᱝ ᱜᱮᱭᱟ᱾
ᱦᱳᱭ ᱮᱠᱫᱚᱢ ᱟᱨᱠᱷᱟᱡ ᱟᱞᱮᱥᱮᱫ ᱫᱚ ᱚᱱᱟ ᱢᱟᱨᱟᱝᱼᱟᱜ ᱫᱚᱠᱷᱟᱡ ᱡᱟᱢ ᱠᱚ ᱞᱟᱹᱭᱟ᱾ ᱟᱨ ᱟᱨ ᱪᱮᱫ ᱠᱚ ᱞᱟᱹᱭᱟ ᱦᱩᱰᱤᱧᱟᱜ ᱫᱚ ᱡᱟᱹᱰᱩᱵ ᱠᱩᱫ ᱠᱚ ᱞᱟᱹᱭ ᱜᱮᱭᱟᱠᱟᱡᱼᱼ
ᱚ ᱦᱮᱸ ᱦᱮᱸ ᱚᱱᱟ ᱠᱚ ᱟᱫᱚ ᱩᱱᱟᱹᱜ ᱫᱚ ᱫᱤᱥᱚ ᱵᱟᱹᱱᱩᱜᱼᱟ ᱛᱚ ᱟᱞᱮᱥᱮᱫ ᱚᱱᱠᱟ ᱜᱮ ᱠᱚ ᱞᱟᱹᱭ ᱜᱮᱭᱟ᱾
ᱦᱳᱭ ᱛᱟᱯᱚᱨᱮ ᱱᱤᱛᱚᱜ ᱫᱚ ᱠᱷᱟᱡ ᱥᱚᱥᱚ ᱵᱤᱞᱤ
ᱥᱚᱥᱚ ᱵᱤᱞᱤ ᱥᱚᱥᱚ ᱵᱤᱞᱤ ᱫᱚ ᱩᱱᱟᱹᱜ ᱵᱟᱹᱱᱩᱜᱼᱟ ᱟᱞᱮ ᱥᱮᱫ ᱫᱚ᱾
ᱟᱪᱪᱷᱟ ᱦᱳᱭ ᱱᱚᱣᱟ ᱥᱚᱥ ᱵᱤᱞᱤᱼᱼ ᱦᱮᱸ ᱥᱚᱥᱚ ᱵᱤᱞᱤ ᱫᱚᱠᱚ ᱡᱚᱢᱟ ᱟᱨ ᱡᱟᱦᱟᱸ ᱡᱟᱝ ᱛᱟᱦᱮᱱᱟ ᱚᱱᱟ ᱫᱚ ᱵᱟᱝᱼᱼ ᱠᱚ ᱡᱚᱢ ᱜᱮᱭᱟ ᱢᱟᱱᱮ ᱡᱟᱝ ᱮᱢ ᱡᱚᱴᱮᱫ ᱞᱮᱠᱷᱟᱱ ᱚᱱᱟ ᱜᱷᱟ ᱦᱚᱸᱚᱢ ᱦᱩᱭ ᱫᱟᱲᱮᱭᱟᱜᱼᱟ ᱥᱮᱼᱼ
ᱠᱚ ᱨᱟᱱᱩ ᱠᱚ ᱟᱠᱷᱨᱤᱧ ᱜᱮᱭᱟ ᱛᱚ ᱛᱚᱠᱷᱚᱱ ᱠᱤᱨᱤᱧ ᱦᱩᱭᱩᱜ ᱜᱮᱭᱟ᱾ ᱚᱱᱛᱮ ᱜᱮᱧ ᱧᱮᱞ ᱠᱟᱜ ᱠᱚᱣᱟ ᱤᱧ ᱫᱚ᱾
ᱟᱪᱪᱷᱟ ᱦᱳᱭ ᱛᱟᱦᱚᱞᱮ ᱥᱚᱥᱚ ᱪᱮᱫ ᱠᱟᱹᱢᱤ ᱨᱮᱵᱚᱱ ᱞᱟᱜᱟᱣ ᱜᱮᱭᱟ ᱚᱱᱠᱟ ᱠᱤᱪᱷᱩ ᱵᱟᱰᱟᱭ ᱢᱮᱱᱟᱜᱼᱟ ᱠᱤ
ᱥᱚᱥᱚ ᱫᱚ ᱚᱱᱠᱟᱱ ᱠᱟᱹᱢᱤ ᱨᱮᱭᱟᱜᱼᱼ ᱞᱟᱹᱭ ᱩᱱᱟᱹ ᱫᱚᱚ ᱵᱟᱰᱟᱭ ᱵᱟᱹᱱᱩᱜᱼᱟ ᱠᱤᱱᱛᱩ ᱡᱟᱦᱟᱸᱭᱼᱼ ᱡᱟᱦᱟᱸ ᱵᱚᱱ ᱯᱟᱹᱛᱭᱟᱹᱣᱟᱜ ᱜᱮᱭᱟ ᱚᱱᱟ ᱦᱤᱥᱟᱹᱵ ᱛᱮᱫᱚ ᱢᱤᱫᱴᱮᱱ ᱠᱟᱹᱢᱤ ᱞᱟᱜᱟᱣ ᱜᱮᱭᱟ ᱡᱮ ᱱᱚᱡᱚᱨ ᱵᱟᱝ ᱞᱟᱜᱟᱣ ᱜᱮᱭᱟ ᱡᱟᱦᱟᱱ ᱤᱭᱟᱹᱨᱮᱼᱼ ᱡᱤᱱᱤᱥ ᱨᱮ
ᱮᱠᱫᱚᱢ᱾
ᱦᱮᱸ ᱚᱱᱟ ᱦᱮᱸ ᱚᱱᱟ ᱨᱮᱜᱮ ᱵᱮᱵᱚᱦᱟᱨ ᱜᱮᱭᱟᱞᱮ
ᱦᱮᱸ ᱟᱨᱚ ᱟᱞᱮ ᱥᱮᱫ ᱢᱟ ᱥᱚᱥᱚ ᱫᱟᱨᱮ ᱢᱮᱱᱟᱜᱼᱟ ᱱᱚᱝᱠᱟᱱᱟᱜ ᱨᱮᱠᱚ ᱵᱮᱵᱚᱦᱟᱨ ᱟᱠᱟᱫᱟ᱾ ᱡᱟᱦᱟᱸ ᱴᱷᱮᱱ ᱡᱩᱫᱤ ᱥᱚᱵᱽᱡᱤᱢ ᱨᱚᱦᱚᱭ ᱠᱟᱜᱼᱟ ᱥᱮ ᱦᱚᱛᱚᱫᱼᱼ ᱮᱢ ᱨᱚᱦᱚᱭ ᱠᱟᱜᱼᱟ ᱚᱱᱟ ᱵᱟᱹᱭᱦᱟᱹᱲ ᱨᱮ ᱦᱟᱠᱷᱟᱡ ᱥᱚᱥᱚ ᱠᱚ ᱥᱚᱥᱚ ᱰᱷᱣᱟᱹᱨᱟᱹᱜ ᱠᱚ ᱮᱢᱟᱜᱼᱼ ᱜᱮᱭᱟ ᱮᱸᱰᱮᱠᱷᱟᱱ ᱦᱚᱲᱟᱜ ᱱᱚᱡᱚᱨ ᱵᱟᱝ ᱞᱟᱜᱟᱜ ᱜᱮᱭᱟ᱾
ᱦᱮᱸ ᱦᱮᱸ ᱚᱱᱟ ᱫᱚ ᱦᱚᱴᱚᱜᱼᱼ ᱯᱩᱛᱟᱹᱤ ᱞᱮᱠᱟᱛᱮ ᱠᱚ ᱤᱧ ᱫᱚ ᱵᱟᱰᱟᱭᱟᱹᱧ ᱟᱫᱚᱼᱼ ᱡᱟᱦᱟᱱ ᱨᱟᱱ ᱞᱮᱠᱟᱛᱮ ᱵᱮᱵᱚᱦᱟᱨᱚᱜ ᱜᱮ ᱚᱱᱟ ᱫᱚ ᱵᱟᱹᱧ ᱵᱟᱰᱟᱭᱟ
ᱦᱮᱸ ᱨᱟᱱ ᱞᱮᱠᱟ ᱛᱮᱦᱚᱸ ᱚᱱᱟ ᱡᱟᱝ ᱴᱟᱜ ᱫᱚ ᱵᱮᱵᱚᱦᱟᱨᱚᱜᱼᱟ᱾ ᱡᱮᱢᱚᱱ ᱥᱤᱢ ᱡᱚᱠᱷᱚᱱ ᱠᱚ ᱵᱟᱠᱷᱟᱡ ᱠᱚ ᱠᱷᱚᱜᱟ᱾ ᱩᱱ ᱚᱠᱛᱚ ᱱᱚᱣᱟ ᱠᱚ ᱡᱚᱢ ᱦᱚᱪᱚ ᱠᱚᱼᱼ
ᱟᱫᱚ ᱚᱱᱟ ᱫᱚ ᱥᱤᱢ ᱡᱟᱦᱟᱸ ᱠᱷᱳ ᱜᱮᱭᱟ ᱚᱱᱟ ᱵᱮᱥᱚᱜ ᱜᱮᱭᱟ?
ᱦᱮᱸ ᱵᱮᱥ ᱵᱟᱲᱟ ᱟᱠᱟᱱᱟ ᱠᱷᱟᱡ᱾
ᱚᱻ
ᱚᱱᱠᱟ
ᱟᱫᱚ ᱟᱯᱮᱥᱮᱫ ᱢᱟ ᱩᱱᱠᱩ ᱫᱮᱥᱤ ᱥᱤᱢ ᱠᱚ ᱡᱟᱦᱟᱸ ᱠᱚ ᱢᱮᱛᱟᱜ ᱜᱮᱭᱟ ᱟᱥᱩᱞ ᱥᱤᱢ ᱦᱮᱱᱟᱜ ᱠᱚᱣᱟ ᱥᱮ ᱵᱟᱝ?
ᱦᱮᱸ ᱟᱞᱮ ᱥᱮᱫ ᱫᱚ ᱟᱹᱰᱤ ᱟᱭᱢᱟ ᱜᱮ ᱢᱮᱱᱟᱜ ᱠᱚᱣᱟ ᱟᱹᱥᱩᱞ ᱥᱤᱢ ᱠᱚ ᱠᱟᱹᱡᱼᱼ
ᱚ ᱟᱞᱮ ᱛᱚ ᱦᱮᱱᱟᱜ ᱠᱚᱣᱟ ᱟᱫᱚ ᱡᱟᱦᱟᱸᱼᱼ ᱥᱤᱢ ᱨᱮᱱᱟᱜ ᱡᱟᱦᱟᱸ ᱠᱷᱮᱞᱳᱰ ᱦᱮᱭᱩ ᱜᱮᱭᱟ ᱡᱟᱦᱟᱸ ᱥᱤᱢ ᱛᱩᱯᱳᱫ ᱠᱚ ᱢᱮᱛᱟᱜ ᱜᱮᱭᱟ᱾ ᱟᱸᱡᱚᱢ ᱵᱟᱲᱟ ᱠᱟᱜᱼᱟᱢ ᱥᱮ ᱵᱟᱝ?
ᱦᱮᱸ ᱟᱸᱡᱚᱢ ᱦᱳᱭ ᱠᱟᱱᱟ᱾
ᱦᱮᱸ ᱚᱱᱟ ᱠᱚᱜᱮ ᱡᱟᱹᱥᱛᱤ ᱠᱟᱭᱛᱮ ᱚᱱᱟ ᱚᱱᱟ ᱠᱷᱟᱹᱛᱤᱨ ᱛᱮᱜᱮ ᱟᱹᱥᱩᱞ ᱠᱚᱜᱮᱭᱟ ᱛᱚ ᱟᱞᱮᱼᱼ
ᱦᱳᱭ ᱟᱞᱮ ᱥᱮᱫ ᱫᱚ ᱟᱹᱥᱩᱞ ᱢᱟᱱᱮ ᱥᱤᱢ ᱛᱩᱯᱩᱜ ᱵᱟᱠᱷᱨᱟ ᱛᱮᱦᱚᱸᱼᱼ ᱛᱟᱯᱚᱨᱮ ᱢᱟᱱᱮ ᱡᱚᱢ ᱵᱟᱠᱷᱨᱟ ᱛᱮᱦᱚᱸ ᱟᱨ ᱟᱠᱷᱨᱤᱧ ᱦᱚᱸᱠᱚ ᱟᱠᱷᱨᱤᱧ ᱠᱚᱣᱟ ᱢᱟᱱᱮ ᱵᱷᱟᱜᱤ ᱯᱚᱭᱥᱟ ᱢᱮᱱᱟᱜᱼᱟ᱾ ᱥᱤᱢ ᱮᱢ ᱟᱹᱥᱩᱞ ᱞᱮᱠᱷᱟᱱ ᱢᱟᱱᱮ ᱩᱱᱠᱩ ᱫᱚ ᱢᱟᱱᱮ ᱧᱮᱧᱮᱞ ᱦᱚᱸᱛᱚ ᱵᱟᱝ ᱦᱩᱭᱩᱜᱼᱟ ᱢᱤᱫ ᱵᱮᱲᱟ ᱡᱚᱢᱼᱼ ᱡᱚᱢᱮᱢ ᱮᱢᱟ ᱠᱚ ᱠᱷᱟᱱ ᱜᱮᱢ ᱟᱲᱟᱜ ᱠᱟᱜ ᱠᱚᱣᱟ ᱟᱫᱚ ᱵᱟᱹᱫᱽᱼᱼ ᱵᱟᱹᱭᱦᱟᱹᱲ ᱵᱤᱨ ᱵᱩᱨᱩ ᱠᱚᱨᱮ ᱟᱠᱚ ᱛᱮᱜᱮᱠᱷᱟᱡ ᱤᱭᱟᱹ ᱫᱩᱢᱟᱹᱞ ᱠᱟᱛᱮᱫ ᱡᱚᱢ ᱟᱠᱚ᱾
ᱚᱼᱼ ᱟᱞᱮᱥ ᱩᱱᱠᱩ ᱡᱚᱢ ᱞᱟᱹᱜᱤᱫ ᱫᱚ ᱡᱟᱹᱥᱛᱤ ᱠᱟᱭ ᱜᱮ ᱵᱟᱠᱚᱼᱼ ᱟᱹᱥᱩᱞᱚᱜ ᱜᱮᱭᱟ ᱩᱱᱠᱩ ᱫᱚ ᱟᱠᱚ ᱥᱚᱠ ᱞᱮᱠᱟᱛᱮ ᱟᱹᱥᱩᱞᱚᱜ ᱡᱮᱢᱚᱱᱼᱼ ᱩᱱᱠᱩ ᱪᱮᱬᱮᱸ ᱠᱚᱠᱚ ᱟᱹᱥᱩᱞ ᱠᱚᱜᱮᱭᱟ ᱛᱚ ᱱᱤᱡᱮᱨ ᱥᱷᱚᱠ ᱞᱮᱠᱟ ᱛᱮ ᱤᱧ ᱢᱤᱫᱴᱟᱝ ᱟᱹᱥᱩᱞ ᱠᱟᱛᱤ ᱢᱤᱫᱴᱮᱱ ᱤᱪᱪᱷᱟᱹ ᱦᱮᱱᱟᱜᱼᱟ ᱚᱱᱠᱟ ᱦᱤᱥᱟᱹᱵ ᱛᱮ ᱟᱹᱥᱩᱞ ᱠᱚᱜᱮᱭᱟ ᱠᱚ
ᱟᱪᱪᱷᱟ᱾
ᱟᱹᱰᱤ ᱡᱷᱚᱛᱚ ᱚᱲᱟᱜ ᱚᱲᱟᱜ ᱜᱮ ᱦᱮᱱᱟᱜ ᱠᱚᱣᱟ ᱡᱟᱹᱥᱛᱤ ᱠᱟᱭ ᱠᱟᱛᱮᱫ ᱟᱞᱮᱭᱟᱜ ᱯᱟᱥᱮ ᱨᱮ ᱢᱤᱫᱴᱟᱝ ᱤᱭᱟᱹᱼᱼ ᱠᱷᱮᱞᱳᱰ ᱰᱟᱦᱤ ᱰᱟᱦᱤ ᱦᱮᱱᱟᱜ ᱡᱟᱦᱟᱸ ᱯᱷᱩᱴᱵᱚᱞ ᱢᱟᱴᱷ ᱠᱚ ᱢᱮᱛᱟᱜ ᱜᱮᱭᱟ᱾ ᱟᱫᱚ ᱫᱤᱱᱟᱹᱢ ᱫᱱᱟᱹᱢ ᱵᱮᱲᱟ ᱡᱷᱚᱛᱚᱨᱠᱚ ᱦᱤᱡᱩᱜᱼᱟ ᱚᱱᱟ ᱢᱟᱴᱷᱨᱮ ᱟᱫᱚᱼᱼ ᱛᱚ ᱤᱭᱟᱹᱠᱩ ᱟᱹᱛᱤᱝ ᱠᱚᱣᱟ ᱠᱚ ᱢᱤᱫᱴᱮᱱ ᱢᱤᱫᱫᱴᱮᱱ ᱥᱤᱢᱼᱼ
ᱦᱩᱸ ᱦᱩᱸᱼᱼ
ᱛᱟᱨᱢᱟᱱᱮ ᱱᱤᱡᱮ ᱱᱤᱡᱮ ᱥᱤᱢ ᱟᱛᱤᱧ ᱠᱚᱣᱟ ᱠᱚ ᱟᱫᱚ ᱠᱤᱪᱷᱩᱩᱜ ᱟᱹᱛᱤᱧ ᱠᱟᱛᱮ ᱚᱲᱟᱜ ᱠᱚ ᱪᱟᱞᱟᱜᱼᱟ᱾ ᱛᱚ ᱚᱱᱟᱴᱟᱜ ᱟᱹᱰᱤ ᱧᱮᱞ ᱠᱟᱛᱮᱫ ᱟᱹᱰᱤ ᱨᱟᱹᱥᱠᱟᱹᱜ ᱜᱮ ᱵᱩᱡᱷᱟᱹᱜ ᱜᱮᱭᱟ᱾ ᱚᱱᱟ ᱰᱟᱹᱦᱤᱨ ᱨᱮ ᱮᱠᱫᱚᱢ ᱢᱤᱫ ᱵᱷᱩᱨᱛᱤᱼᱼ
ᱥᱤᱢ ᱠᱚᱫᱚ ᱵᱟᱝᱠᱚ ᱤᱭᱟᱹ ᱟᱠᱷᱨᱤᱧ ᱠᱚᱣᱟ ᱥᱮᱤᱨᱯ ᱥᱚᱠ ᱛᱮᱜᱮ ᱠᱚ ᱦᱟᱛᱟᱣ ᱠᱚᱣᱟ ᱦᱮᱸᱥᱮ᱾
ᱦᱮᱸ ᱦᱮᱸ ᱥᱚᱠ ᱠᱷᱟᱹᱛᱤᱨ ᱥᱤᱢ ᱛᱩᱯᱟᱹ ᱠᱷᱟᱹᱛᱤᱨ ᱥᱮ ᱥᱚᱠ ᱠᱷᱟᱹᱛᱤᱨ ᱚᱱᱟ ᱠᱷᱟᱹᱛᱤᱨ ᱦᱟᱛᱟᱣ ᱜᱮᱭᱟ ᱠᱚ᱾
ᱦᱮᱸ ᱟᱞᱮ ᱫᱤᱥᱚᱢ ᱥᱮᱫ ᱫᱚ ᱟᱱᱮ ᱟᱠᱷᱨᱤᱧ ᱨᱮᱱᱟᱜ ᱪᱟᱦᱤᱫᱟᱴᱟᱜ ᱡᱟᱹᱥᱛᱤ ᱢᱮᱱᱟᱜᱼᱟ᱾
ᱦᱚᱭ᱾
ᱟᱨ ᱚᱱᱠᱟᱱᱟᱜ ᱪᱮᱫ ᱫᱟᱨᱮ ᱠᱚ ᱢᱮᱱᱟᱜᱼᱟ ᱟᱯᱮᱥᱮᱫ ᱢᱟ ᱞᱟᱹᱭ ᱢᱮ?
ᱟᱞᱮᱥᱮᱫ ᱢᱟ ᱫᱟᱨᱮ ᱠᱚᱫᱚ ᱟᱭᱢᱟ ᱜᱮ ᱦᱮᱱᱟᱜᱼᱟ ᱟᱫᱚᱼᱼ ᱩᱱᱟᱹᱜ ᱫᱚ ᱫᱤᱥᱟᱹ ᱵᱟᱢ ᱵᱟᱛᱟᱜ ᱠᱟᱱᱟ ᱟᱨ ᱡᱟᱦᱟᱸ ᱠᱟᱴ ᱠᱚ ᱵᱮᱵᱚᱦᱟᱨ ᱜᱮᱭᱟ᱾ ᱡᱟᱦᱟᱸ ᱥᱟᱹᱜᱩᱱ ᱫᱟᱨᱮ ᱠᱚ ᱢᱮᱛᱟᱭ ᱜᱮᱭᱟ᱾
ᱦᱮᱸᱼᱼ
ᱱᱤᱢ ᱫᱟᱨᱮ ᱚᱱᱟ ᱚᱱᱟ ᱫᱟᱨᱮ ᱠᱚ ᱦᱮᱱᱟᱜᱼᱟ ᱚᱱᱟ ᱫᱚ ᱠᱟᱴ ᱡᱚᱱᱱᱮ ᱠᱚ ᱵᱮᱵᱚᱦᱟᱨ ᱜᱮᱭᱟ᱾ ᱟᱨ ᱡᱟᱦᱟᱸ ᱯᱷᱚᱞ ᱥᱮ ᱡᱚ ᱡᱚᱱᱱᱮ ᱠᱚ ᱵᱮᱵᱚᱦᱟᱨ ᱜᱮᱭᱟ ᱚᱱᱟ ᱠᱚᱫᱚ ᱢᱮᱱ ᱦᱩᱭᱱᱟᱼᱼ
ᱟᱪᱪᱷᱟ ᱛᱟᱦᱚᱞᱮ ᱱᱚᱣᱟ ᱠᱟᱱᱴᱷᱟᱲ ᱫᱟᱨᱮ ᱫᱚ ᱢᱮᱱᱟᱜ ᱟᱥᱮ ᱵᱟᱝᱠᱟᱱᱡ᱾
ᱠᱟᱱᱴᱷᱟᱲ ᱫᱟᱨᱮ ᱫᱚ ᱩᱱᱟᱹᱜ ᱫᱚ ᱵᱟᱹᱱᱩᱜᱼᱟ᱾ ᱩᱱᱟᱹᱜ ᱛᱚ ᱧᱮᱞ ᱵᱟᱝ ᱦᱩᱭ ᱠᱟᱱᱴᱟᱲ ᱫᱟᱨᱮ ᱫᱚ᱾
ᱟᱪᱪᱷᱟ᱾
ᱟᱫᱚ ᱵᱟᱡᱟᱨ ᱠᱚᱨᱮᱜᱤ ᱟᱠᱷᱨᱤᱝ ᱥᱮ ᱠᱤᱨᱤᱝ ᱦᱩᱭ ᱟᱠᱟᱱᱟ ᱚᱱᱟ ᱠᱚᱫᱚ ᱧᱮᱞ ᱦᱩᱭ ᱟᱠᱟᱱᱟ᱾ ᱠᱟᱱᱴᱷᱟ ᱫᱟᱨᱮ ᱫᱚ ᱟᱹᱰᱤ ᱠᱚᱢ ᱜᱮᱭᱟ ᱟᱞᱮ ᱥᱮᱫ ᱫᱚ᱾
ᱦᱳᱭ ᱱᱚᱣᱟ ᱠᱚᱫᱚ ᱡᱷᱚᱛᱚ ᱡᱟᱭᱜᱟ ᱨᱮᱛᱚ ᱥᱚᱢᱟᱱ ᱵᱟᱝ ᱛᱟᱦᱮᱱᱟ ᱦᱟᱸᱜ ᱠᱷᱟᱱᱡᱼᱼ
ᱦᱮᱸ ᱦᱮᱸ ᱟᱨ ᱡᱟᱹᱥᱛᱤ ᱠᱟᱭ ᱜᱮ ᱫᱟᱨᱮ ᱫᱚ ᱠᱚᱢᱚᱱ ᱜᱮᱭᱟ᱾ ᱢᱮᱱᱫᱚ ᱩᱞ ᱫᱟᱨᱮ ᱟᱨ ᱠᱤᱣᱲᱤ ᱫᱟᱨᱮᱼᱼ
ᱟᱪᱪᱷᱟ ᱦᱮᱸ ᱢᱟᱱᱮ ᱡᱷᱚᱛᱚ ᱦᱚᱲᱟᱜ ᱚᱲᱟᱜ ᱨᱮ ᱢᱮᱱᱟᱜ ᱞᱮᱠᱟ ᱢᱮᱱᱟᱜᱼᱟ ᱦᱮᱸᱥᱮᱼᱼ
ᱚᱱᱟ ᱫᱚ ᱦᱮᱱᱟᱜᱼᱟ᱾
ᱟᱪᱪᱷᱟ ᱟᱹᱰᱤ ᱱᱟᱯᱟᱭ᱾ ᱦᱮᱸ ᱟᱞᱮ ᱥᱮᱫ ᱦᱚᱸ ᱱᱚᱣᱟ ᱫᱟᱨᱮ ᱠᱚᱫᱚ ᱦᱟᱸᱜ ᱠᱷᱟᱡ ᱥᱟᱱᱟᱢ ᱦᱚᱲᱟᱜ ᱜᱮ ᱢᱮᱱᱟᱜᱼᱟ᱾ ᱢᱮᱱᱠᱷᱟᱱ ᱟᱹᱰᱤ ᱡᱟᱹᱥᱛᱤ ᱠᱟᱭᱛᱮ ᱢᱮᱱᱟᱜᱼᱟ ᱯᱤᱭᱤ ᱫᱟᱨᱮ ᱫᱚ ᱵᱟᱹᱱᱩᱜ ᱨᱮᱦᱚᱸ ᱩᱞ ᱫᱟᱨᱮ ᱠᱚᱫᱚᱠᱷᱟᱡᱼᱼ ᱡᱟᱹᱥᱛᱤ ᱜᱮ ᱢᱮᱱᱟᱜᱼᱟ ᱠᱟᱱᱴᱷᱟᱲ ᱫᱟᱨᱮ ᱦᱚᱸ ᱢᱮᱱᱟᱜ ᱜᱮᱭᱟ᱾
ᱦᱩᱸ ᱟᱨ ᱡᱟᱦᱟᱸ ᱩᱵᱼᱼ ᱠᱚ ᱢᱮᱛᱟᱭ ᱜᱮᱭᱟ ᱟᱱᱟᱨᱟᱥ ᱡᱟᱦᱟᱸ ᱯᱟᱭᱤᱱᱟᱯᱮᱞ
ᱦᱮᱸ
ᱚᱱᱟ ᱫᱚ ᱫᱟᱨᱮ ᱨᱮ ᱦᱩᱭᱩᱜ ᱜᱮᱭᱟ ᱥᱮ ᱤᱭᱟᱹᱨᱮ ᱦᱩᱭᱩᱜ ᱜᱮᱭᱟ ᱚᱱᱟ ᱫᱚ?
ᱤᱧ ᱦᱚᱸ ᱠᱷᱟᱡ ᱴᱷᱤᱠ ᱵᱟᱝ ᱤᱧ ᱞᱟᱹᱭ ᱫᱟᱲᱮᱭᱟᱜ ᱠᱟᱱᱟ ᱱᱚᱣᱟ ᱫᱚ᱾
ᱟᱭᱢᱟ ᱤᱧ ᱫᱚ ᱠᱟᱹᱴᱤᱡ ᱯᱷᱳᱱ ᱠᱚᱠᱚ ᱧᱮᱞ ᱦᱩᱭ ᱜᱮᱭᱟ ᱛᱚ ᱤᱧ ᱫᱚ ᱧᱮᱞ ᱫᱟᱭ ᱚᱱᱠᱟᱼᱼ ᱜᱟᱥ ᱥᱤᱠᱟ ᱦᱩᱭᱩᱜᱼᱼ